ᱞᱟᱹᱭᱵᱮᱱ ᱱᱚᱝᱠᱟ
ᱟᱸᱡᱚᱢ ᱧᱟᱢᱚᱜ ᱠᱟᱱᱟ ᱜᱚᱝᱠᱮ, ᱟᱪᱷᱟ ᱟᱫᱚ ᱦᱟᱸᱜ ᱟᱨ ᱨᱚᱲ-ᱨᱚᱲᱛᱮ ᱢᱩᱪᱟᱹᱫ ᱮᱱᱟ ᱦᱟᱸᱜ᱾ ᱟᱪᱷᱟ᱾ ᱜᱚᱢᱠᱮ ᱟᱵᱮᱱ ᱡᱟᱦᱟᱸ ᱵᱮᱱ ᱞᱟᱹᱭᱮᱫ ᱛᱟᱦᱮᱱᱟ ᱡᱟᱦᱟᱸ ᱥᱤᱵᱤᱞ ᱱᱤᱭᱮ ᱦᱟᱸᱜ ᱟᱫᱚ ᱡᱟᱦᱟᱸ ᱵᱮᱱ ᱞᱟᱹᱭ ᱠᱮᱜ-ᱟ ᱚᱱᱟ ᱫᱚ ᱦᱟᱜ ᱟᱸᱡᱚᱢ ᱠᱟᱛᱮᱫ ᱫᱚ ᱵᱟᱞᱤᱧ ᱟᱸᱡᱚᱢ ᱵᱟᱞᱤᱧ ᱵᱟᱞᱤᱧ ᱵᱩᱡᱽ ᱫᱟᱲᱮᱣ ᱟᱠᱟᱫᱟ ᱪᱮᱫᱠᱟ ᱥᱤᱵᱤᱞᱟ ᱟᱫᱚ ᱞᱟᱹᱭ ᱜᱮᱭᱟ ᱠᱚ ᱟᱨᱠᱤ ᱦᱟᱸᱜ ᱟᱹᱰᱤ ᱥᱤᱵᱤᱞ ᱜᱮᱭᱟ ᱾
ᱥᱤᱵᱤᱞ ᱜᱮᱭᱟ ᱚᱱᱟ ᱵᱟᱟᱹᱞᱤᱧ ᱞᱟᱹᱭᱮᱫ ᱛᱮ ᱡᱮ ᱞᱟᱡ ᱛᱮᱫ ᱫᱚ ᱞᱟᱡ ᱛᱮᱫ ᱡᱩᱫᱤ ᱵᱤᱱ ᱡᱚᱢ ᱟᱥᱮ ᱮᱸ ᱞᱟᱡ ᱛᱮᱫ ᱫᱚ ᱠᱟᱹᱴᱤᱡ ᱦᱟᱲᱦᱟᱜ ᱛᱮ ᱵᱩᱡᱟᱹᱜ ᱛᱟᱠᱚᱣᱟ ᱠᱟᱨᱚᱱ ᱫᱚ ᱩᱱᱠᱩ ᱨᱮᱦᱮᱫ ᱠᱚ ᱠᱚ ᱡᱚᱢᱟ ᱥᱮ ᱵᱤᱨ ᱵᱤᱨ ᱥᱩᱠᱨᱤ ᱫᱚ ᱾ ᱚᱱᱟ ᱫᱚ ᱵᱟᱹᱞᱤᱧ ᱵᱟᱲᱟᱭᱟ᱾
ᱚᱱᱟ ᱫᱚ ᱵᱟᱞᱤᱧ ᱵᱟᱲᱟᱭᱟ ᱦᱟᱲᱦᱟᱜ ᱦᱳᱭ ᱾
ᱚᱸ ᱪᱮᱫ ᱯᱮ ᱞᱟᱹᱭᱟ ᱜᱚᱝᱠᱮ?
ᱦᱟᱦᱟᱲᱟᱜ ᱜᱮᱞᱮ ᱵᱩᱡᱷᱟᱹᱜ ᱠᱟᱱᱟ ᱞᱟᱹᱭ ᱜᱮᱭᱟ ᱮᱠᱪᱩᱞᱤ᱾
ᱚ ᱦᱮᱸ ᱛᱚᱵᱮ, ᱛᱟᱦᱚᱞᱮ ᱟᱵᱮᱱ ᱫᱚ ᱥᱮᱸᱫᱽᱨᱟ ᱠᱚᱫᱚ ᱵᱟᱵᱮᱱ ᱪᱟᱞᱟᱣ ᱵᱟᱲᱟᱜ ᱜᱮᱭᱟ ᱩᱱᱟᱹᱜ ᱫᱚ ᱾
ᱵᱟ ᱵᱟ ᱪᱟᱞᱟᱜ ᱜᱮᱭᱟᱞᱤᱧ ᱚᱠᱟ ᱥᱚᱢᱚᱭ ᱴᱟᱭᱤᱢ ᱧᱟᱢᱚᱜ ᱠᱷᱟᱱ ᱫᱚ ᱦᱩᱰᱤᱧ ᱚᱠᱛᱚ ᱞᱤᱧ ᱪᱟᱞᱟᱣ ᱠᱟᱱ ᱜᱮᱭᱟ ᱾ ᱦᱮᱸ ᱟᱫᱚ ᱦᱟᱸᱜ ᱵᱟᱭᱨᱮ ᱞᱤᱧ ᱛᱟᱦᱮᱸᱱᱟ ᱥᱮ ᱦᱳᱥᱴᱮᱞ ᱠᱚ ᱨᱮᱞᱤᱧ ᱛᱟᱦᱮᱸᱱ ᱠᱷᱟᱱ ᱫᱚ ᱟᱨᱠᱤ ᱟᱸ ᱚᱝᱠᱟ ᱫᱚ ᱦᱟᱸᱜ ᱵᱟᱹᱞᱤᱧ ᱪᱟᱞᱟᱣ ᱟᱠᱟᱱᱟ ᱾ ᱦᱮᱸ ᱵᱟᱭᱨᱮ ᱞᱤᱧ ᱛᱟᱦᱮᱸᱱᱟ, ᱚᱱᱟ ᱜᱮ ᱾
ᱜᱚᱝᱠᱮ ᱛᱟᱦᱚᱞᱮ ᱟᱯᱮ ᱫᱤᱥᱚᱢ ᱥᱮᱫ ᱥᱚᱵᱡᱤ ᱠᱚ ᱪᱮᱫ ᱠᱚᱯᱮ ᱪᱟᱥ ᱵᱟᱲᱟᱭ ᱜᱮᱭᱟ ᱟᱨᱠᱤ?
ᱥᱚᱵᱽᱡᱤ ᱠᱚᱫᱚ ᱜᱚᱝᱠᱮ ᱦᱟᱸᱜ ᱱᱤᱛᱚᱜ ᱥᱤᱡᱤᱱ ᱨᱮᱫᱚ ᱦᱟᱸᱜ ᱠᱷᱟᱱ ᱡᱮᱢᱚᱱ ᱯᱟᱴ ᱟᱲᱟᱜ ᱠᱚ, ᱤᱱᱟᱹ ᱪᱷᱟᱰᱟ, ᱤᱱᱟᱹ ᱪᱷᱟᱰᱟ ᱦᱩᱭᱩᱜ ᱠᱟᱱᱟ ᱡᱮᱢᱚᱱ ᱮᱞᱚᱵᱮᱨᱟ, ᱵᱷᱮᱱᱰᱤ ᱥᱟᱶᱛᱮ ᱮᱸ ᱥᱟᱹᱨᱩ ᱛᱟᱨᱯᱚᱨ ᱠᱟᱨᱞᱟ ᱮᱢᱟᱱ ᱠᱚ ᱜᱚᱝᱠᱮ, ᱟᱯᱮ ᱜᱮ ᱦᱟᱸᱜ?
ᱮᱸ ᱟᱞᱮ ᱦᱚᱸ ᱚᱱᱟ ᱠᱚᱜᱮ ᱟᱨᱠᱤ ᱾ ᱯᱟᱴ ᱟᱲᱟᱜ ᱫᱚ ᱟᱞᱮ ᱥᱮᱫ ᱫᱚ ᱵᱟᱠᱚ ᱪᱟᱥᱟ ᱜᱚᱝᱠᱮ ᱮᱢᱱᱤ ᱥᱚᱵᱡᱤ ᱠᱚᱫᱚ ᱡᱚᱛᱚ ᱜᱮ ᱪᱟᱥ ᱦᱩᱭᱩᱜ ᱜᱮᱭᱟ ᱟᱨᱠᱤ ᱾ ᱢᱟᱱᱮ ᱟᱠᱷᱨᱤᱧ ᱵᱟᱝ ᱨᱮᱦᱚᱸ ᱡᱚᱢ ᱞᱟᱹᱜᱤᱫ ᱦᱚᱞᱮᱣᱳ ᱪᱟᱥ ᱦᱩᱭᱩᱜᱼᱟ ᱾
ᱦᱳᱭ ᱜᱚᱝᱠᱮ ᱟᱫᱚ ᱦᱟᱸᱜ ᱟᱞᱮ ᱫᱚ ᱦᱟᱸᱜ ᱚᱱᱟᱫᱚ ᱟᱠᱷᱨᱤᱧ ᱞᱟᱹᱜᱤᱫ ᱫᱚ ᱵᱟᱝ ᱡᱚᱢ ᱞᱟᱹᱜᱤᱫ ᱜᱮ ᱾ ᱥᱟᱶᱛᱮ ᱡᱚᱱᱰᱨᱟ ᱠᱚᱦᱚᱸ ᱜᱚᱝᱠᱮ ᱱᱤᱛᱚᱜ ᱴᱟᱭᱤᱢ ᱨᱮ ᱾
ᱟᱞᱮᱥᱮᱫ ᱫᱚ ᱡᱚᱱᱰᱨᱟ ᱫᱚ ᱟᱹᱰᱤ ᱞᱟᱦᱟ ᱯᱚᱨ ᱪᱟᱥ ᱵᱟᱲᱟᱭᱮᱫ ᱛᱟᱦᱮᱸᱫ ᱜᱚᱝᱠᱮ ᱱᱤᱛᱚᱜ ᱫᱚ ᱡᱚᱱᱰᱨᱟ ᱪᱟᱥ ᱫᱚᱠᱚ ᱵᱟᱹᱜᱤ ᱠᱮᱫᱟ ᱟᱞᱮ ᱥᱮᱫ ᱫᱚ ᱾
ᱦᱮᱸ ᱟᱫᱚ ᱤᱱᱟᱹ ᱛᱟᱭᱚᱢ
ᱛᱮ ᱡᱚᱱᱰᱨᱟ ᱫᱚ ᱾
ᱦᱩᱸ᱾ ᱜᱚᱝᱠᱮ ᱟᱞᱮ ᱥᱮᱫ ᱫᱚᱞᱮ ᱪᱟᱥ ᱜᱮᱭᱟ, ᱟᱫᱚ ᱱᱤᱭᱟᱹ ᱪᱷᱟᱰᱟ ᱦᱚᱸ ᱪᱟᱥ ᱜᱮᱭᱟᱞᱮ ᱦᱟᱸᱜ ᱡᱮᱢᱚᱱ ᱨᱮᱭᱟᱲ ᱫᱤᱱ ᱨᱮ᱾ ᱟᱹᱞᱩ ᱠᱚᱞᱮ ᱪᱟᱥᱟ ᱵᱤᱞᱟᱛᱤ ᱠᱚ, ᱢᱟᱹᱨᱤᱪ ᱠᱚ, ᱯᱟᱞᱚᱱ ᱟᱲᱟᱜ ᱠᱚ ᱤᱱᱟᱹ ᱥᱟᱶᱛᱮ ᱡᱮᱢᱚᱱ ᱯᱷᱩᱞ ᱠᱚᱯᱤ, ᱵᱟᱸᱫᱷᱟ ᱠᱚᱯᱤ, ᱜᱟᱡᱚᱨ ᱮᱢᱟᱱ ᱠᱚ ᱾ ᱛᱚᱠᱷᱚᱱ ᱞᱮ ᱪᱟᱥ ᱜᱮᱭᱟ ᱦᱟᱸᱜ ᱾
ᱛᱚ ᱡᱟᱹᱥᱛᱤ ᱧᱚᱜ ᱯᱮ ᱪᱟᱥ ᱜᱮᱭᱟ ᱟᱨᱠᱤ ᱟᱞᱮ ᱫᱚ ᱩᱱᱟᱹᱜ ᱫᱚ ᱢᱟᱱᱮ ᱵᱟᱞᱮ ᱪᱟᱥᱟ ᱟᱨᱠᱤ, ᱮᱢᱱᱤ ᱩᱸᱢ ᱨᱮᱭᱟᱲ ᱫᱤᱱ ᱫᱚ ᱥᱟᱵ ᱠᱟᱜ ᱵᱮᱱ ᱠᱚ ᱯᱤ ᱜᱮ ᱡᱟᱹᱥᱛᱤ ᱞᱮ ᱪᱟᱥᱟ ᱟᱹᱞᱩ ᱦᱚᱸ ᱵᱟᱞᱮ ᱪᱟᱥᱟ ᱩᱱᱟᱹᱜ ᱫᱚ, ᱡᱚᱢ ᱞᱟᱹᱜᱤᱫ ᱴᱩᱠᱩ ᱡᱟᱜᱮ ᱢᱤᱫᱴᱮᱱ ᱠᱷᱮᱛ ᱜᱟᱱ, ᱚᱱᱟ ᱟᱹᱞᱩ ᱠᱚᱫᱚ ᱵᱟᱝ ᱠᱟᱱ ᱛᱟᱞᱮᱭᱟ ᱜᱚᱝᱠᱮ ᱾
ᱟᱪᱪᱷᱟ ᱟᱪᱪᱷᱟ, ᱟᱫᱚ ᱦᱳᱭ ᱜᱚᱝᱠᱮ ᱟᱞᱮ ᱫᱚ ᱦᱟᱸᱜ ᱜᱟᱰᱟ ᱫᱷᱟ ᱨᱮ ᱨᱮ ᱡᱟᱦᱟᱸ ᱢᱮᱱᱟᱜᱼᱟ ᱚᱝᱥᱚ ᱚᱱᱟ ᱨᱮᱜᱮ ᱞᱮ ᱪᱟᱥ ᱠᱮᱫ ᱜᱮ᱾ ᱵᱟᱲᱜᱮ ᱵᱮᱱᱟᱣ ᱟᱠᱟᱫᱟ ᱚᱸᱰᱮ ᱜᱮ ᱦᱟᱸᱜ᱾ ᱚᱱᱟ ᱦᱚᱸ ᱠᱟᱹᱴᱤᱡ ᱯᱟᱨᱟᱝ ᱡᱟᱭᱜᱟ ᱨᱮᱜᱮ ᱟᱫᱚ ᱚᱱᱟ ᱫᱚ ᱚᱲᱟᱜ ᱨᱮ ᱡᱚᱢ ᱠᱩᱞᱟᱹᱜ‌ ᱫᱚ ᱴᱷᱤᱠ ᱜᱟᱱᱚᱜ ᱜᱮᱭᱟ ᱦᱟᱸᱜ᱾
ᱚ ᱦᱮᱸ ᱚᱱᱟ ᱞᱟᱹᱜᱤᱫ ᱜᱮ ᱟᱨᱠᱤ ᱟᱞᱩ ᱫᱚ ᱢᱟᱱᱮ ᱠᱟᱹᱴᱤᱡ ᱥᱚᱢᱚᱭ ᱥᱚᱢᱚᱭ ᱫᱟᱜ ᱞᱟᱜᱟᱜᱼᱟ ᱥᱮ ᱾
ᱦᱩᱸ ᱦᱩᱸ ᱦᱩᱸ, ᱯᱳᱣᱟ ᱞᱟᱜᱟᱜ-ᱟ ᱦᱮᱸ ᱯᱳᱣᱟᱜ ᱞᱟᱜᱟᱜ-ᱟ ᱫᱟᱜ ᱞᱟᱜᱟᱜ-ᱟ ᱟᱨᱠᱤ᱾
ᱫᱟᱜ ᱞᱟᱜᱟᱜ-ᱟ ᱚᱱᱟᱛᱮ ᱢᱟᱱᱮ ᱟᱞᱮ ᱥᱮᱫ ᱫᱚ ᱩᱱᱟᱹᱜ ᱫᱚ ᱵᱟᱠᱚ ᱪᱟᱥ ᱜᱮᱭᱟ ᱟᱨᱠᱤ ᱠᱚᱯᱤ ᱫᱚᱠᱚ ᱪᱟᱥ ᱜᱮᱭᱟ ᱡᱟᱹᱥᱛᱤ ᱛᱮ ᱯᱟᱹ ᱫᱚ ᱢᱟᱱᱮ ᱮᱠᱴᱟ ᱫᱟᱜ ᱵᱟᱝ ᱨᱮᱦᱚᱸ ᱠᱚᱯᱤ ᱫᱚ ᱦᱳᱭᱳᱜ ᱜᱮᱭᱟ ᱟᱨᱠᱤ ᱨᱮᱭᱟᱲ ᱫᱤᱱ ᱛᱚ, ᱥᱤᱥᱤᱨ ᱫᱟᱜ ᱛᱮᱜᱮ ᱠᱟᱹᱢᱤ ᱵᱮᱱᱟᱜ
ᱦᱭ ᱜᱚᱝᱠᱮ᱾
ᱦᱩᱸ᱾ ᱜᱚᱝᱠᱮ ᱛᱟᱦᱚᱞᱮ ᱟᱯᱮ ᱫᱤᱥᱚᱢ ᱥᱮᱫ ᱵᱚᱞ ᱠᱷᱮᱞ ᱠᱚ ᱪᱮᱫᱠᱟ ᱪᱟᱹᱞᱩᱜ ᱜᱮᱭᱟ ᱥᱮ ᱵᱟᱝ ᱪᱟᱹᱞᱩᱜ-ᱟ?
ᱦᱮᱸ ᱵᱚᱞ ᱠᱷᱮᱞ ᱫᱚ ᱦᱟᱸᱜ ᱟᱹᱰᱤ ᱜᱮ ᱪᱟᱹᱞᱩ ᱜᱮᱭᱟᱞᱮ ᱫᱤᱥᱚᱢ ᱥᱮᱫ ᱫᱚ ᱦᱟᱸᱜ, ᱟᱰᱤ ᱜᱮ ᱦᱩᱭᱩᱜᱼᱟ ᱱᱮᱛᱟᱨ ᱢᱟ ᱵᱚᱞ ᱠᱷᱮᱞ ᱜᱮ ᱦᱟᱸᱜ ᱮᱠᱷᱚᱱ ᱫᱚ ᱦᱟᱸᱜ ᱥᱤᱡᱮᱱ ᱪᱟᱹᱞᱩᱜ ᱠᱟᱱᱟ ᱦᱮᱸ ᱥᱮ᱾ ᱚᱠᱟ ᱡᱟᱭᱜᱟ ᱨᱮᱫᱚ ᱦᱟᱸᱜ ᱱᱤᱛᱳᱜ ᱠᱷᱚᱱ ᱜᱮ ᱦᱟᱸᱜ ᱵᱚᱞ ᱠᱷᱮᱞ ᱫᱚ, ᱤᱱᱟᱹ ᱥᱟᱶ ᱥᱟᱶ ᱛᱮ ᱟᱫᱚ ᱦᱟᱸᱜ ᱪᱟᱞᱟᱣ ᱟᱠᱟ ᱜᱮ ᱛᱟᱦᱮᱸᱱᱟ ᱮᱠᱷᱚᱱ ᱫᱚ᱾ ᱥᱮᱭ ᱦᱟᱸᱜ ᱤᱭᱟᱹ ᱱᱚᱛᱮ ᱦᱟᱸᱜ ᱚᱠᱴᱳᱵᱚᱨ ᱚᱵᱫᱤ ᱱᱚᱵᱷᱮᱢᱵᱚᱨ ᱚᱵᱫᱤ ᱪᱟᱹᱞᱩᱜ ᱜᱮᱭᱟ ᱦᱟᱸᱜ ᱾
ᱜᱚᱝᱠᱮ ᱛᱷᱟᱞᱮ ᱛᱤᱱᱟᱹᱜ ᱵᱚᱲᱚ ᱵᱚᱲᱚ ᱫᱷᱟᱢᱟᱠᱟ ᱟᱯᱮ ᱥᱮᱫ ᱫᱚ?
ᱦᱮᱸ ᱜᱚᱝᱠᱮ ᱟᱫᱚ ᱦᱟᱸ ᱚᱠᱟ ᱡᱟᱭᱜᱟ ᱨᱮᱫᱚ ᱦᱟᱸᱜ ᱱᱚᱝᱠᱟ ᱢᱤᱜ ᱞᱟᱠᱷ ᱚᱵᱫᱤ ᱦᱚᱸ ᱦᱩᱭ ᱠᱟᱱ ᱜᱮᱭᱟ ᱾ ᱟᱫᱚ ᱦᱟᱸᱜ ᱚᱱᱟ ᱠᱚ ᱠᱷᱮᱞ ᱫᱚ ᱦᱟᱸᱜ ᱵᱟᱹᱞᱤᱧ ᱪᱟᱞᱟᱣ ᱠᱟᱱᱟ ᱟᱫᱚ ᱚᱱᱟ ᱠᱷᱱᱟᱜ ᱠᱚᱢ ᱦᱟᱸᱜ ᱡᱮᱢᱚᱱ ᱮᱸ ᱛᱤᱨᱤᱥ ᱦᱟᱡᱟᱨ ᱪᱚᱞᱞᱤᱥ ᱦᱟᱡᱟᱨ ᱚᱱᱟ ᱠᱚᱫᱚ ᱦᱟᱸᱜ ᱧᱮᱞ ᱟᱠᱟᱜ ᱜᱮᱭᱟᱞᱤᱧ ᱦᱩᱸ ᱦᱩᱸ ᱾
ᱥᱩᱠᱨᱤ ᱠᱷᱮᱞ ᱠᱚ ᱵᱟᱠᱚ ᱦᱮᱡ ᱵᱟᱝ ᱦᱩᱭᱩᱜ ᱜᱮᱭᱟ ᱚᱝᱠᱮ?
ᱦᱳᱭ ᱥᱩᱠᱨᱤ ᱠᱷᱮᱞ ᱦᱚᱸ ᱦᱩᱭᱩᱜ ᱜᱮᱭᱟ ᱥᱩᱠᱨᱤ ᱠᱷᱮᱞ ᱦᱩᱭᱩᱜ ᱜᱮᱭᱟ ᱛᱟᱯᱚᱨ ᱾ ᱦᱩᱰᱤᱧ ᱜᱤᱫᱽᱨᱟᱹᱣᱟᱜ ᱡᱮᱢᱚᱱ ᱪᱟᱨᱯᱷᱩᱴ ᱱᱟᱜ ᱚᱱᱟ ᱠᱚ ᱦᱳᱭᱳᱜ ᱜᱮᱭᱟ ᱯᱳᱞᱴᱨᱤ ᱠᱷᱮᱞ ᱠᱚ ᱾ ᱯᱩᱭᱥᱟ ᱠᱮᱞ ᱠᱚᱦᱚᱸ ᱴᱨᱚᱯᱤᱠᱮᱞ ᱠᱚ ᱦᱩᱭᱩᱜ ᱜᱮᱭᱟ ᱾
ᱚᱝᱠᱟ ᱟᱞᱮ ᱥᱮᱫ ᱦᱚᱸ ᱮᱠᱤ ᱵᱚᱞ ᱠᱷᱮᱞ ᱫᱚ ᱟᱹᱰᱤ ᱡᱟᱹᱥᱛᱤ ᱜᱮ ᱦᱳᱭᱳᱜᱼᱟ ᱜᱚᱝᱠᱟ ᱟᱞᱮ ᱥᱮᱫ ᱫᱚ ᱱᱮ ᱚᱠᱴᱳᱵᱚᱨ ᱨᱮᱛᱚ ᱚᱱᱮ ᱥᱟᱲᱮ ᱯᱟᱸᱪ ᱞᱟᱠᱷ ᱴᱟᱠᱟ ᱫᱷᱟᱢᱟᱠᱟ ᱠᱷᱮᱞ ᱦᱳᱭᱳᱜᱼᱟ ᱾
ᱩᱸ ᱦᱩᱸ
ᱟᱞᱮ ᱥᱮᱫ ᱫᱚ ᱢᱟᱱᱮ ᱵᱚᱲᱚ ᱵᱚᱲᱚ ᱠᱷᱮᱞ ᱦᱚᱸ ᱦᱳᱭᱳᱜ ᱜᱮᱭᱟ ᱟᱨᱠᱤ ᱮᱢᱱᱤ ᱥᱩᱠᱨᱤ ᱠᱷᱮᱞ ᱫᱚ ᱦᱳᱭᱳᱜ ᱠᱟᱱ ᱜᱮᱭᱟ ᱾ ᱟᱨ ᱠᱟᱹᱴᱤᱡ ᱜᱤᱫᱽᱨᱟᱹ ᱟᱜ ᱵᱚᱨᱚᱝ ᱠᱟᱹᱴᱤᱡ ᱠᱚᱢ ᱧᱚᱜ ᱦᱳᱭᱳᱜᱼᱟ ᱾ᱯᱳᱞᱴᱤ ᱠᱷᱮᱞ ᱠᱚ ᱦᱳᱭᱳᱜ ᱜᱮᱭᱟ ᱮᱢᱱᱤ ᱴᱟᱠᱟ ᱠᱷᱮᱞ ᱾ ᱠᱚᱦᱚᱸ ᱠᱚᱝᱜᱟ ᱜᱮ ᱾
ᱦᱩᱸ ᱦᱩᱸ, ᱟᱫᱚ ᱦᱟᱸᱜ ᱦᱩᱰᱤᱧ ᱩᱢᱮᱨ ᱨᱮᱢᱟ ᱯᱳᱞᱴᱨᱤ ᱠᱷᱮᱞ ᱫᱚ ᱠᱷᱮᱞ ᱦᱩᱭ ᱠᱟᱱᱟ ᱦᱮᱸ ᱟᱫᱚ ᱦᱟᱸᱜ ᱚᱱᱟ ᱠᱚ ᱾ ᱠᱚᱞ ᱠᱷᱚᱱ ᱫᱚ ᱞᱟᱹᱴᱩ ᱠᱷᱮᱞ ᱫᱚ ᱠᱷᱮᱞ ᱫᱚ ᱵᱟᱝ ᱦᱩᱭ ᱠᱟᱱᱟ ᱠᱷᱮᱞ ᱫᱚ ᱠᱷᱮᱞ ᱦᱩᱭ ᱠᱟᱱᱟ ᱡᱤᱛᱟᱹᱣ ᱵᱟᱲᱟ ᱦᱩᱭ ᱠᱟᱱ ᱜᱮᱭᱟ ᱦᱳᱥᱴᱮᱞ ᱨᱮ ᱛᱟᱦᱮᱱ ᱥᱚᱢᱚᱭ ᱾ ᱟᱞᱮᱭᱟᱜ ᱜᱚᱰᱟ ᱨᱮ ᱜᱮᱠᱚ ᱠᱷᱮᱞ ᱪᱩᱭᱮᱜ ᱛᱷᱮᱱᱟ ᱟᱨ ᱾ ᱴᱮᱱ ᱨᱮᱱ ᱜᱤᱫᱽᱨᱟᱹ ᱫᱚ ᱯᱨᱚᱛᱤᱴᱤ ᱦᱳᱥᱴᱮᱞ ᱨᱮᱱᱟᱜ ᱨᱩᱢ ᱨᱮ ᱯᱨᱚᱛᱤᱴᱤ ᱢᱤᱫᱴᱟᱝ ᱠᱟᱛᱮᱫ ᱠᱷᱮᱞ ᱞᱮ ᱦᱟᱛᱟᱣ ᱛᱟᱦᱮᱱᱟ ᱾ ᱟᱨᱠᱤ ᱱᱚᱝᱠᱟ ᱠᱟᱛᱮᱜ ᱱᱮ ᱠᱷᱮᱞ ᱠᱟᱱ ᱛᱷᱮᱱᱟ ᱾
ᱦᱩᱸ ᱚ ᱛᱚ ᱠᱷᱮᱞ ᱫᱚ ᱢᱟᱱᱮ ᱠᱷᱮᱞ ᱡᱤᱱᱤᱥ ᱫᱚ ᱵᱷᱟᱜᱮ ᱫᱚ ᱵᱷᱟᱜᱮ ᱜᱮᱭᱟ ᱜᱚᱝᱠᱮ ᱟᱨᱠᱤ ᱫᱚᱢᱮ ᱫᱚ ᱵᱟᱝ ᱾ ᱠᱟ ᱥᱚᱨᱤᱨ ᱪᱚᱨᱪᱟ ᱠᱟᱹᱴᱤᱡ ᱦᱳᱭᱳᱜ ᱛᱟᱵᱤᱱᱟ ᱦᱚᱲᱢᱚ ᱠᱚ ᱴᱷᱤᱠ ᱴᱷᱟᱠ ᱛᱟᱦᱮᱱ ᱛᱟᱵᱮᱱᱟ ᱟᱨᱠᱤ ᱵᱟᱝ?
ᱦᱳᱭ ᱜᱚᱝᱠᱮ ᱮᱫᱚᱢ ᱥᱟᱹᱨᱤ ᱜᱤ ᱾
ᱟᱨᱚ ᱵᱟᱭ ᱴᱟᱠ ᱵᱮᱱᱟ ᱟᱨᱠᱤ ᱾
ᱦᱳᱭ ᱟᱫᱚ ᱟᱞᱮ ᱡᱟᱦᱟᱸ ᱨᱮᱞᱮ ᱛᱟᱦᱮᱸ ᱠᱟᱱᱟ ᱦᱳᱥᱴᱮᱞ ᱨᱮ ᱟᱫᱚ ᱥᱩᱨ ᱨᱮᱜᱮ ᱜᱚᱰᱟ ᱢᱮᱱᱟᱜ ᱛᱮ ᱟᱫᱚ ᱥᱮᱛᱟᱜ ᱠᱷᱚᱱᱟᱜ ᱜᱮ ᱪᱟᱴᱴᱟ ᱯᱚᱨ ᱯᱟᱥᱴᱟ ᱠᱷᱚᱱ ᱫᱟᱹᱲᱟᱜ ᱜᱮᱭᱟ ᱠᱩ ᱤᱱᱟᱹ ᱥᱟᱶᱛᱮ ᱠᱷᱮᱞᱳᱰ ᱜᱮᱭᱟ ᱠᱚ ᱟᱨᱠᱤ ᱾ ᱚᱝᱠᱟ ᱫᱚ ᱧᱮᱞᱚᱜ ᱜᱮᱭᱟ ᱥᱟᱶᱛᱮ ᱟᱹᱭᱩᱵ ᱵᱤᱨ ᱦᱟᱸᱜ ᱾ ᱪᱟᱨᱴᱟ ᱠᱷᱚᱱ ᱦᱟᱜ ᱤᱭᱟᱹ ᱠᱚ ᱤᱥᱠᱩᱞ ᱠᱚ ᱪᱷᱩᱴᱤ ᱵᱟᱲᱟ ᱠᱟᱛᱮᱫ ᱱᱚᱝᱠᱟ ᱠᱚᱦᱚᱸ ᱮ ᱚᱱᱠᱟ ᱧᱮᱞᱚᱜ ᱠᱟᱱ ᱛᱷᱮᱱᱟ ᱠᱷᱮᱞ ᱠᱚ ᱩᱱ ᱚᱠᱛᱚ ᱨᱮ ᱦᱟᱸᱜ ᱟᱫᱚ ᱦᱟᱸᱜ ᱱᱤᱛᱚᱜ ᱢᱟ ᱦᱟᱸᱜ ᱾ ᱠᱚᱞᱮᱡᱽ ᱠᱚᱨᱮ ᱟᱫᱚ ᱠᱚᱞᱮᱡᱽ ᱠᱚᱢᱟ ᱪᱟᱞᱟᱜ ᱠᱟᱱ ᱟᱫᱚ ᱚᱱᱛᱮ ᱨᱮᱜᱮ ᱛᱟᱦᱮᱱ ᱦᱩᱭᱩᱜᱼᱟ ᱵᱟᱭᱨᱮ ᱨᱮᱜᱮ ᱢᱮᱥ ᱥᱮᱫ ᱨᱮ ᱟᱫᱚ ᱚᱱᱟ ᱠᱚᱨᱮ ᱦᱟᱸᱜ ᱪᱟᱞᱟᱜ ᱦᱩᱭᱩᱜ ᱜᱮᱭᱟ ᱚᱱᱠᱟ ᱫᱟᱬᱟ ᱫᱚ ᱦᱟᱸᱜ ᱾ ᱟᱨ ᱠᱤᱪᱷᱩ ᱠᱚᱫᱚ ᱠᱷᱮᱞ ᱜᱮᱭᱟ ᱠᱚ ᱟᱫᱚ ᱦᱟᱸᱜ ᱮᱸ ᱱᱮ ᱦᱚᱲ ᱫᱚ ᱜᱚᱝᱠᱮ ᱦᱟᱸ ᱟᱯᱟᱛᱚᱛᱚ ᱠᱷᱮᱞ ᱛᱚᱣᱟ ᱛᱷᱩᱠᱩᱢ ᱦᱟᱛᱟᱲ ᱦᱳᱭ ᱠᱟᱱᱟ ᱾ ᱠᱷᱟᱹᱞᱤ ᱫᱟᱹᱲ ᱵᱟᱲᱟ ᱜᱮ ᱦᱩᱭᱩᱜ ᱛᱷᱮᱱᱟ ᱟᱨᱠᱤ ᱦᱚᱲᱢᱚ ᱯᱷᱤᱴᱱᱮᱥ ᱞᱟᱹᱜᱤᱫ ᱾
ᱦᱮᱸ ᱚᱱᱟ ᱦᱚᱸ ᱴᱷᱤᱠ ᱜᱮᱭᱟ ᱟᱨᱠᱤ ᱫᱟᱹᱲ ᱵᱟᱲᱟᱛᱮ ᱠᱟᱹᱴᱤᱡ ᱦᱚᱲᱢᱚ ᱠᱚ ᱯᱷᱤᱴ ᱛᱟᱦᱮᱱᱟ ᱜᱚᱝᱠᱮ ᱾ ᱡᱟᱸᱦᱟᱱᱟᱜ ᱢᱟᱱᱮ ᱞᱟᱭᱤᱱ ᱢᱟᱱᱮ ᱥᱚᱨᱠᱟᱨᱤ ᱢᱟᱱᱮ ᱞᱟᱭᱤᱱ ᱠᱚᱨᱮᱜ ᱩᱱᱟᱹᱜ ᱠᱚᱥᱴᱚ ᱟᱱᱟᱴ ᱵᱟᱵᱮᱢ ᱵᱩᱡᱟ ᱟᱨᱠᱤ ᱢᱟᱴ ᱠᱚᱢ ᱠᱚᱢᱯᱞᱤᱴ ᱫᱟᱲᱮᱭᱟᱜ᱾ ᱚ ᱠᱚᱨᱮ ᱵᱟᱝ ᱚᱱᱟ ᱫᱚ ᱱᱤᱦᱟᱹᱛ ᱜᱮ ᱫᱚᱨᱠᱟᱨ ᱠᱟᱱ ᱛᱟᱵᱚᱱᱟ ᱟᱨᱠᱤ ᱾ ᱢᱟᱱᱮ ᱵᱟᱠᱚ ᱞᱟᱹᱭᱟ ᱢᱟᱱᱮ ᱦᱚᱲᱢᱚ ᱨᱮ ᱡᱩᱫᱤ ᱡᱟᱹᱥᱛᱤ ᱪᱚᱨᱵᱤ ᱛᱟᱦᱮᱱᱟ ᱥᱮ ᱜᱚᱢᱠᱮ ᱮᱱᱠᱷᱟᱱ ᱨᱳᱜᱽ, ᱠᱚ ᱡᱟᱹᱥᱛᱤ ᱦᱳᱭᱳᱜᱼᱟ, ᱦᱚᱲᱢᱚ ᱨᱮ ᱛᱤᱱᱟᱹᱜ ᱜᱮ ᱪᱚᱨᱵᱤ ᱠᱚᱢᱚᱜᱼᱟ ᱥᱮ ᱨᱳᱜᱽ ᱠᱟᱹᱴᱤᱡ ᱠᱚᱢᱚᱜᱼᱟ ᱾
ᱦᱳᱭ ᱜᱚᱢᱠᱮ ᱱᱚᱣᱟ ᱥᱟᱹᱨᱤ ᱜᱮ, ᱱᱚᱣᱟ ᱫᱚ ᱠᱟᱱ ᱜᱮᱭᱟ, ᱱᱚᱣᱟ ᱫᱚ ᱟᱹᱰᱤ ᱡᱩᱛᱷᱟᱛ ᱜᱮᱵᱤᱱ ᱞᱟᱹᱭ ᱠᱟᱜᱼᱟ ᱜᱚᱢᱠᱮ ᱾ ᱱᱚᱝᱠᱟ ᱧᱮᱞ ᱟᱠᱟᱱᱟ ᱟᱨᱠᱤ ᱾ ᱥᱟᱹᱨᱤ ᱜᱮᱭᱟ ᱚᱱᱟ ᱫᱚ, ᱱᱚᱣᱟ ᱦᱚᱸ ᱵᱷᱟᱜᱮ ᱜᱮᱵᱤᱱ ᱞᱟᱹᱭ ᱠᱮᱜ-ᱟ ᱾
ᱦᱩᱸ ᱦᱩᱸ, ᱫᱩᱲᱩᱵ ᱠᱟᱛᱮ ᱦᱚᱸ ᱵᱟᱝ ᱜᱟᱱᱚᱜᱼᱟ ᱚᱲᱟᱜ ᱨᱮ ᱫᱩᱲᱩᱵ ᱛᱷᱤᱨ ᱥᱮ ᱾ ᱦᱮᱸ, ᱠᱟᱹᱴᱤᱡ ᱫᱟᱲᱟᱣᱟᱜ ᱦᱚᱸ ᱦᱩᱭᱩᱜ ᱜᱮᱭᱟ ᱡᱟᱦᱟᱸ ᱛᱤᱱᱟᱹᱜ ᱡᱩᱫᱤ,
ᱟᱸᱡᱚᱢᱮᱫ ᱛᱟᱠᱚᱣᱟ ᱵᱚᱭᱮᱥ ᱠᱚ, ᱩᱱᱤ ᱵᱚᱭᱮᱥ ᱠᱚ ᱵᱟᱵᱮᱱ ᱟᱸᱡᱚᱢᱟ
ᱦᱩᱸ ᱦᱩᱸ ᱦᱩᱸ ᱦᱩᱸ, ᱢᱮᱱ ᱜᱮᱭᱟ ᱠᱚ ᱢᱮᱱ ᱜᱮᱭᱟ ᱠᱚ ᱮᱠᱫᱚᱢ ᱥᱟᱹᱨᱤ ᱜᱮ ᱾ ᱥᱟᱹᱨᱤ ᱜᱮ ᱟᱫᱚ ᱦᱟᱸᱜ, ᱦᱚᱲᱢᱚ ᱯᱷᱤᱴᱱᱮᱥ ᱥᱮ ᱱᱚᱝᱠᱟ ᱫᱚ ᱠᱟᱹᱢᱤ ᱞᱟᱹᱠᱛᱤ ᱠᱟᱱᱟ ᱥᱟᱣᱛᱮ ᱫᱟᱹᱲᱟᱜ ᱞᱟᱹᱠᱛᱤ ᱠᱟᱱᱟ, ᱦᱩᱸ ᱥᱟᱣᱛᱮ ᱱᱚᱝᱠᱟ ᱵᱟᱝ ᱨᱮᱦᱚᱸ ᱡᱩᱫᱤᱢ, ᱵᱟᱡᱟᱨ ᱠᱚᱨᱮ ᱛᱟᱦᱮᱱᱟᱢ ᱛᱟᱦᱞᱮ ᱚᱱᱟ ᱠᱚ ᱫᱟᱹᱲ ᱡᱟᱭᱜᱟ ᱵᱟᱝ ᱛᱟᱦᱮᱱ ᱠᱷᱟᱱ ᱫᱚ ᱦᱟᱸᱜ ᱠᱟᱹᱴᱤᱡ ᱡᱤᱢ ᱠᱚᱨᱮ ᱦᱚᱸᱠᱚ ᱵᱷᱚᱨᱛᱤᱜ ᱠᱟᱱ ᱜᱮᱭᱟ ᱾
ᱦᱮᱸ ᱦᱮᱸ, ᱚᱱᱟᱜᱮ, ᱤᱱᱟᱹ ᱤᱱᱟᱹ ᱪᱷᱟᱰᱟ ᱜᱚᱝᱠᱮ ᱟᱫᱚ ᱦᱟᱸᱜ, ᱟᱯᱮ ᱫᱚ ᱦᱟᱸᱜ, ᱚᱱᱟ ᱠᱚᱜᱮᱯᱮ ᱪᱟᱥ ᱜᱮᱭᱟ ᱵᱟᱝ ᱥᱚᱵᱽᱡᱤ ᱠᱚ ᱡᱮᱢᱚᱱ ᱵᱮᱱ ᱞᱟᱹᱭ ᱠᱮᱭᱟ, ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱦᱟᱸᱜ? ᱱᱚᱣᱟ ᱚᱞᱪᱤᱠᱤ ᱚᱱᱟ ᱯᱟᱲᱦᱟᱣ ᱫᱚ ᱦᱟᱸᱜ ᱛᱤᱱᱟᱹᱜ ᱥᱟᱺᱜᱤᱧ ᱪᱟᱞᱟᱣ ᱟᱠᱟᱱᱟ?
ᱟᱨᱠᱤ, ᱢᱟᱱᱮ ᱦᱩᱰᱤᱧ ᱧᱚᱜ ᱦᱩᱰᱤᱧ ᱤᱥᱠᱩᱞ ᱦᱚᱸ ᱵᱟᱨᱭᱟ ᱯᱮᱭᱟ ᱠᱚ ᱠᱷᱩᱞᱟᱹᱣ ᱠᱟᱫᱟ ᱟᱨᱠᱤ,
ᱦᱩᱸ ᱦᱩᱸ,
ᱟᱵᱚ ᱨᱮᱱ ᱡᱟᱦᱟᱸ, ᱜᱟᱹᱠᱷᱩᱲᱤᱭᱟᱹ ᱠᱚᱠᱚ ᱢᱟᱡᱷᱤ ᱢᱮᱫᱴᱟᱝ ᱴᱤᱢ ᱠᱚ ᱠᱚᱨᱟᱣ ᱟᱠᱟᱫ ᱛᱮ ᱢᱚᱴᱟᱢᱩᱴᱤ ᱤᱥᱠᱩᱞ ᱠᱚᱦᱚᱸ, ᱠᱚ,
ᱦᱩᱸ ᱦᱩᱸ ᱦᱩᱸ,
ᱞᱟᱦᱟ ᱫᱚᱢᱮ ᱞᱟᱦᱟ ᱛᱮᱦᱚᱸ ᱵᱟᱝ ᱛᱟᱦᱮᱸ ᱠᱟᱱᱟ ᱟᱨᱠᱤ ᱩᱱᱫᱚ ᱠᱚᱞᱮᱡᱽ ᱨᱮ ᱜᱮ ᱥᱩᱫᱩ ᱥᱟᱵᱽᱡᱮᱠᱴ ᱦᱤᱥᱟᱹᱵ ᱛᱮᱜᱮ ᱛᱟᱦᱮᱸ ᱠᱟᱱᱟ ᱢᱟᱱᱮ, ᱞᱮᱝᱜᱩᱭᱮᱡ ᱦᱤᱥᱟᱹᱵ ᱛᱮ ᱟᱨᱠᱤ, ᱟᱨ ᱱᱤᱛᱚᱜ ᱫᱚ ᱢᱟᱱᱮ ᱟᱞᱟᱫᱟ ᱟᱞᱟᱫᱟ,
ᱦᱳᱭ ᱜᱚᱢᱮ ᱟᱫᱚ ᱟᱞᱟᱫᱟ ᱟᱞᱟᱫᱟ ᱥᱟᱵᱽᱡᱮᱠᱴ ᱨᱮ ᱱᱤᱛᱚᱜ ᱟᱫᱚ ᱦᱟᱸᱜ ᱪᱤᱠᱤ ᱛᱮᱜᱮ ᱯᱟᱲᱦᱟᱜ ᱠᱟᱱᱟ ᱱᱤᱛᱚᱜ ᱪᱟᱹᱞᱩ ᱠᱟᱱᱟ ᱜᱮᱭᱟ ᱾
ᱦᱩᱸ,
ᱦᱳᱭ ᱟᱫᱚ ᱦᱟᱸᱜ ᱡᱟ ᱠᱚ ᱧᱮᱞᱱᱟ ᱦᱟᱸᱜ ᱦᱩᱰᱤᱧ ᱤᱥᱠᱩᱞ ᱠᱷᱚᱱ ᱟᱨᱟᱢᱵᱷᱚ ᱠᱟᱛᱮ ᱦᱟᱭ ᱤᱥᱠᱩᱞ ᱠᱷᱚᱱᱟᱜ ᱠᱚᱞᱮᱡᱽ ᱚᱵᱽᱫᱤ, ᱪᱟᱞᱟᱣ ᱠᱟᱱᱟ ᱢᱟᱥᱴᱟᱨ ᱰᱤᱜᱽᱨᱤ ᱦᱚᱸ ᱪᱟᱞᱟᱜ ᱠᱟᱱᱟ ᱟᱫᱚ ᱦᱟᱸᱜ ᱵᱤᱭᱮᱰ ᱚᱵᱽᱫᱤ ᱜᱮ ᱦᱟᱸᱜ ᱠᱟᱹᱴᱤᱡ ᱦᱟᱸᱜ ᱾ ᱛᱩᱠᱚᱢ ᱦᱟᱛᱟᱲ ᱠᱟᱱᱟ ᱵᱤᱭᱮᱰ ᱜᱮ ᱦᱟᱸᱜ ᱟᱱᱫᱳᱞᱳᱱ ᱞᱮ ᱪᱟᱞᱟᱣ ᱟᱠᱟᱜᱼᱟ ᱟᱫᱚ ᱦᱟᱸᱜ ᱟᱱᱫᱳᱞᱳᱱ ᱜᱮ ᱦᱟᱸᱜ, ᱛᱤᱱᱟᱹᱜ ᱫᱤᱱᱛᱮ ᱥᱚᱢᱯᱩᱨᱱᱚ ᱠᱟᱱᱟ ᱡᱮ ᱵᱤᱭᱮᱰ ᱠᱚ ᱮᱢᱚᱜ ᱠᱟᱱᱟ ᱥᱮ ᱵᱟᱝ ᱦᱟᱸᱜ ᱠᱷᱩᱞᱟᱹᱜ ᱠᱟᱱᱟ ᱥᱮ ᱵᱟᱝ? ᱥᱟᱱᱛᱟᱞᱤ ᱛᱮ,
ᱦᱮᱸ ᱦᱮᱸ᱾ ᱚ ᱟᱞᱮ ᱥᱮᱫ ᱫᱚ ᱥᱟᱱᱛᱟᱞᱤ ᱛᱮ ᱵᱤᱨ ᱠᱩ ᱠᱷᱩᱞᱟᱹᱣ ᱠᱟᱜ-ᱟ᱾